ᱦᱮᱸ ᱜᱚᱝᱠᱮ ᱨᱚᱲ ᱟᱸᱡᱚᱜ ᱠᱟᱱᱟ?
ᱦᱳᱭ ᱜᱚᱝᱠᱮ ᱨᱚᱲ ᱟᱸᱡᱚᱢᱚᱜ ᱠᱟᱱᱟ ᱮᱠᱟᱞ ᱟᱹᱰᱤ ᱴᱷᱟᱢ ᱴᱷᱟᱢ ᱥᱟᱺᱦᱤᱡ ᱜᱮ ᱨᱚᱲ ᱟᱸᱡᱚᱢᱚᱜ ᱠᱟᱱᱟ ᱱᱟᱦᱟᱜ
ᱟᱪᱪᱷᱟ ᱟᱪᱪᱷᱟ ᱦᱳᱭ ᱟᱨᱠᱤ ᱚᱱᱟ ᱜᱮ ᱟᱨ ᱱᱟᱥᱮ ᱮᱢᱚᱱ ᱵᱮᱯᱟᱨᱚᱜ ᱠᱟᱱᱟ ᱦᱚᱜ-ᱚᱭ ᱫᱟᱜ ᱠᱟᱜ-ᱟᱭ ᱛᱚ ᱟᱫᱚ ᱫᱟᱜ ᱞᱮᱠᱟᱱᱮ ᱦᱟᱸᱜ ᱱᱚᱸᱛᱮ ᱫᱚ ᱟ ᱱᱮᱴ-ᱳᱣᱟᱨᱠ ᱟᱹᱰᱤ ᱜᱮ ᱯᱨᱚᱵᱞᱮᱢ ᱧᱮᱞᱚᱜ ᱜᱤ᱾ ᱟᱫᱚ ᱚᱱᱟ ᱛᱮᱜᱮ ᱯᱟᱹᱭᱞᱟᱹᱛᱮᱧ ᱵᱟᱲᱟᱭ ᱡᱚᱝ ᱠᱟᱱᱟ ᱡᱮ ᱨᱚᱲ ᱠᱚ ᱚᱠᱟ ᱞᱮᱠᱟ ᱟᱸᱡᱚᱢᱚᱜ ᱠᱟᱱᱟ ᱥᱮ ᱵᱟᱝ ᱦᱮᱸ ᱵᱟᱝ᱾
ᱦᱳᱭ ᱜᱚᱝᱠᱮ ᱮᱠᱟᱞ ᱟᱹᱰᱤ ᱴᱷᱟᱢ ᱴᱷᱟᱢ ᱥᱟᱺᱦᱤᱡ ᱜᱮ ᱟᱸᱡᱚᱢᱚᱜ ᱠᱟᱱᱟ ᱟᱫᱚ ᱜᱚᱝᱠᱮ ᱤᱧᱟᱹᱜ ᱨᱚᱲ ᱜᱮ ᱱᱟᱦᱟᱜ ᱚᱠᱟ ᱞᱮᱠᱟ ᱟᱸᱡᱚᱢᱚᱜ ᱠᱟᱱᱟ?
ᱦᱮᱸ ᱟᱹᱰᱤ ᱱᱟᱯᱟᱭ ᱟᱹᱰᱤ ᱵᱮᱥ᱾ ᱦᱮᱸ ᱟᱹᱰᱤ ᱡᱷᱟᱠᱟᱥ ᱟᱸᱡᱚᱢᱚᱜ ᱠᱟᱱᱟ ᱥᱟᱹᱨᱤ ᱜᱮ᱾ ᱟ ᱨᱚᱲ ᱡᱚᱝ ᱫᱚ ᱟᱹᱰᱤ ᱥᱤᱵᱤᱞ ᱜᱮ ᱵᱩᱡᱷᱟᱹᱜ-ᱟ ᱨᱚᱲ ᱞᱮᱠᱷᱟᱱ ᱡᱩᱫᱤ ᱟᱨᱚ ᱚᱝᱠᱟ ᱜᱮ ᱢᱚᱸᱡᱽ ᱢᱚᱡᱮᱢ ᱨᱚᱲ ᱫᱟᱲᱮᱭᱟᱜ-ᱟ ᱦᱮᱸ ᱵᱟᱝ?
ᱦᱳᱭ ᱜᱚᱝᱠᱮ ᱮᱠᱟᱞ ᱟᱵᱚ ᱱᱚᱣᱟ ᱫᱚ ᱮᱠᱟᱞ ᱟᱵᱚ ᱨ- ᱥᱟᱶ ᱨᱮᱜᱮ ᱡᱚᱯᱲᱟᱣ ᱢᱮᱱᱟᱜ-ᱟ ᱨᱚᱲ ᱞᱟᱸᱫᱟ ᱨᱮᱜᱮ ᱱᱟᱦᱟᱜ ᱨᱟᱹᱥᱠᱟᱹ ᱫᱚ ᱦᱮᱸ ᱥᱮᱪᱮᱫ ᱜᱚᱝᱠᱮ?
ᱦᱳᱭ ᱦᱳᱭ ᱟᱪᱪᱷᱟ ᱡᱮᱦᱮᱛᱩ, ᱮᱸ ᱨᱚᱲ ᱜᱮᱭᱟ ᱟᱫᱚ ᱚᱱᱟ ᱞᱮᱠᱟᱛᱮ ᱤᱧ ᱦᱩᱰᱤᱧ ᱦᱩᱰᱤᱧ, ᱠᱟᱛᱷᱟ ᱛᱟᱞᱟᱛᱮ ᱟᱞᱟᱝ ᱞᱟᱝ ᱦᱮᱸ ᱜᱟᱜ ᱜᱟᱵᱟᱱ ᱠᱮᱜᱼᱟ, ᱟᱞᱟᱝᱟᱜ ᱨᱚᱲ ᱨᱚᱯᱚᱲ ᱦᱮᱸᱥᱮ ᱟᱪᱪᱷᱟ? ᱜᱚᱝᱠᱮ ᱟᱢ ᱱᱤᱭᱟᱹ ᱚᱠᱛᱚ ᱨᱮ ᱱᱤᱛᱚᱜ ᱢᱟ ᱡᱟᱦᱟ ᱡᱩᱣᱟᱹᱱ ᱟᱠᱟᱱ ᱜᱮᱭᱟᱢ, ᱟᱨ ᱱᱟᱥᱮᱱᱟᱜ ᱟᱢᱦᱚᱸ ᱵᱟᱡᱟᱨ ᱠᱟᱡᱟᱨ ᱦᱚᱢ ᱫᱟᱬᱟ ᱵᱟᱲᱟᱭᱮᱜ ᱜᱮᱭᱟ ᱦᱮᱸ ᱵᱟᱝ? ᱟᱫᱚ ᱮᱱᱛᱮ, ᱦᱤᱛᱳᱜ ᱦᱚᱭᱛᱳ ᱚᱲᱟᱜ ᱨᱮ ᱡᱚᱠᱷᱚᱱᱮᱢ ᱛᱟᱦᱚᱞᱮ ᱦᱚᱭᱛᱚ ᱟᱹᱰᱤ ᱠᱤᱪᱷᱩ ᱡᱚᱢᱟᱜ ᱠᱚ, ᱵᱟᱢ ᱡᱚᱢ ᱠᱟᱫᱟ ᱦᱮᱸᱥᱮ, ᱛᱚ ᱦᱤᱛᱳᱜ ᱱᱟᱦᱟᱜ ᱦᱮᱸ ᱵᱟᱡᱟᱨ ᱨᱮ ᱦᱮᱡ ᱠᱟᱛᱮᱜ, ᱱᱚᱝᱠᱟᱱᱟᱜ ᱡᱤᱱᱤᱥ ᱠᱚ, ᱞᱮᱭ ᱢᱮ ᱡᱟᱦᱟᱸ ᱫᱚ ᱟᱢ ᱟ ᱦᱚᱭᱛᱳ ᱵᱟᱢ ᱡᱚᱢ ᱠᱟᱜᱼᱟ, ᱥᱮ ᱯᱟᱹᱭᱞᱟᱹ ᱡᱚᱢ ᱫᱟ? ᱥᱮ ᱥᱟᱹᱨᱤᱜᱮ ᱚᱠᱟ ᱡᱤᱱᱤᱥ, ᱵᱷᱟᱜᱤᱢ ᱵᱩᱡᱷᱟᱹᱣ ᱠᱟᱜᱼᱟ? ᱟᱨ ᱢᱟᱥᱮ ᱞᱟᱹᱭ ᱤᱫᱤ ᱞᱮᱠᱷᱟᱱ ᱪᱮᱫᱠᱟ ᱠᱚᱜᱼᱟ, ᱠᱟᱹᱴᱤᱡ ᱮᱢ ᱞᱮᱭ ᱢᱮᱥᱮ?
ᱟᱪᱪᱷᱟ ᱜᱚᱝᱠᱮ ᱮᱠᱟᱞ ᱟᱹᱰᱤ, ᱡᱚᱛᱷᱟᱛ ᱠᱩᱠ ᱞᱤ ᱱᱟᱦᱟᱜ ᱡᱟ ᱦᱚᱭᱛᱳ ᱤᱧ, ᱟᱛᱳ ᱚᱲᱟᱜ ᱨᱮ ᱛᱟᱦᱮᱸ ᱠᱟᱛᱮ ᱦᱳᱭ ᱛᱚ ᱵᱟᱹᱧ ᱡᱚᱢ ᱵᱟᱲᱟᱣ ᱠᱟᱫᱟ, ᱥᱮ ᱵᱟᱡᱟᱨ ᱥᱮᱜ ᱦᱮᱡ ᱠᱟᱛᱮᱜ ᱤᱧ, ᱚᱱᱟᱠᱚᱧ ᱡᱚᱢᱫᱟ᱾ ᱱᱚᱝᱠᱟᱱᱟᱜ ᱫᱚ ᱦᱳᱭᱳᱜ ᱠᱟᱱᱟ ᱜᱚᱝᱠᱮ ᱮᱠᱟᱞ ᱞᱟᱹᱭ ᱞᱮᱠᱷᱟᱱ ᱟᱹᱰᱤ ᱟᱸᱡᱚᱵᱜᱮ ᱱᱟᱦᱟᱜ ᱟᱸᱡᱚᱢᱚᱜᱼᱟ, ᱡᱟᱦᱟᱸ ᱞᱮᱠᱟ ᱦᱚᱲ ᱫᱚᱠᱚ ᱞᱟᱹᱭᱟ ᱱᱟᱦᱟᱜ ᱚᱲᱟᱜ ᱨᱮ ᱛᱟᱦᱮᱸ ᱠᱟᱛᱮᱜ ᱜᱮ ᱚᱱᱟ ᱡᱤᱱᱤᱥ ᱫᱚ ᱧᱟᱢᱚᱜᱼᱟ, ᱟᱨ ᱤᱧ ᱫᱚ ᱚᱱᱟ ᱡᱤᱱᱤᱥ ᱜᱚᱝᱠᱮ ᱱᱟᱦᱟᱜ ᱵᱟᱡᱟᱨ ᱨᱤᱧ ᱡᱚᱢ ᱠᱟᱫᱟ᱾ ᱚᱱᱟ ᱫᱚ ᱦᱳᱭᱳᱜ ᱠᱟᱱᱟ ᱜᱚᱝᱠᱮ ᱯᱟᱛᱲᱟ ᱯᱤᱴᱷᱟᱹ᱾
ᱟᱪᱪᱷᱟ ᱟᱯᱮ ᱚᱛᱮ ᱫᱚ ᱛᱟᱦᱚᱞᱮ, ᱯᱟᱛᱲᱟ ᱯᱤᱴᱟᱹ ᱫᱚ ᱵᱟᱱᱩᱜᱼᱟ?
ᱦᱳᱭ ᱜᱚᱝᱠᱮ ᱟᱞᱮ ᱥᱮᱫ ᱫᱚ ᱱᱟᱦᱟᱜ, ᱯᱟᱛᱲᱟ ᱯᱤᱴᱷᱟᱹ ᱫᱚ ᱵᱟᱹᱱᱩᱜᱼᱟ ᱪᱮᱫᱟᱜ ᱥᱮ ᱱᱚᱝᱠᱟᱱ ᱥᱟᱨᱡᱚᱢ ᱵᱤᱨ ᱠᱚᱦᱚᱸ ᱵᱟᱹᱱᱩᱜᱼᱟ, ᱚᱱᱟ ᱠᱷᱟᱹᱛᱤᱨ ᱥᱟᱨᱡᱚᱢ ᱥᱟᱠᱟᱢ ᱦᱚᱸ ᱟᱞᱮ ᱥᱮᱫ ᱫᱚ, ᱞᱟᱹᱭ ᱞᱮᱠᱷᱟᱱ ᱟᱱᱟᱴ ᱜᱮᱭᱟ᱾ ᱟᱫᱚ ᱜᱚᱝᱠᱮ ᱚᱱᱟᱛᱮ ᱱᱚᱛᱮ ᱵᱟᱡᱟᱨ ᱫᱤᱥᱚᱢ ᱥᱮᱫ, ᱦᱮᱡ ᱠᱟᱛᱮᱫ ᱜᱮ ᱱᱟᱦᱟᱸᱜ ᱟᱫᱚ ᱯᱟᱛᱲᱟ ᱯᱤᱴᱷᱟᱹ ᱠᱚᱫᱚ, ᱡᱚᱢ ᱦᱩᱭ ᱠᱟᱱᱟ ᱾
ᱟᱪᱪᱷᱟ, ᱟᱪᱪᱷᱟ, ᱟᱪᱪᱷᱟ ᱾ ᱛᱟᱦᱚᱞᱮ ᱟᱯᱮ ᱚᱱᱛᱮ ᱫᱚᱢ ᱞᱟᱹᱭ ᱠᱮᱫᱼᱟ, ᱡᱮ ᱥᱟᱨᱡᱚᱢ ᱫᱟᱨᱮ ᱵᱟᱹᱱᱩᱜ ᱠᱟᱫᱟ ᱛᱟᱭᱛᱚ ᱾ ᱚ ᱛᱟᱦᱞᱮ ᱟ ᱛᱟᱦᱞᱮ ᱟᱞᱮ ᱱᱚᱛᱮ ᱫᱚ ᱱᱚᱜᱼᱱᱟ ᱡᱟᱦᱟᱸ ᱞᱟᱹᱭ ᱠᱮᱫᱼᱟ, ᱯᱟᱛᱲᱟ ᱯᱤᱴᱷᱟᱹ ᱯᱟᱛᱲᱟ ᱯᱤᱴᱷᱟᱹ ᱫᱚ ᱟᱞᱮ ᱫᱚ ᱥᱟᱹᱨᱤᱜᱮ ᱟᱹᱰᱤ ᱧᱩᱛᱩᱢᱟᱱᱟᱜ ᱢᱤᱫᱴᱟᱝ ᱯᱤ ᱯᱤᱴᱷᱟᱹ ᱠᱟᱱ ᱛᱟᱞᱮᱭᱟ, ᱟᱞᱮ ᱱᱚᱣᱟ ᱱᱚᱣᱟ ᱫᱤᱥᱚᱢ ᱥᱮ ᱟᱞᱮ ᱱᱚᱣᱟ ᱴᱚᱴᱷᱟ ᱨᱮᱫᱚ᱾ ᱟᱫᱚ ᱮᱱᱛᱮ ᱮᱸ ᱪᱮᱫ ᱞᱮᱠᱟᱢ ᱵᱩᱡᱷᱟᱹᱣ ᱠᱮᱫᱟ, ᱱᱚᱶᱟ ᱯᱟᱛᱲᱟ ᱯᱤᱴᱷᱟᱹ ᱡᱚᱢ ᱠᱟᱛᱮ?
ᱦᱳᱭ ᱜᱚᱝᱠᱮ ᱮᱠᱟᱞ ᱡᱟᱦᱟᱸ ᱞᱮᱠᱟ ᱠᱚ ᱞᱟᱹᱭᱟ, ᱢᱚᱱ ᱚᱱᱛᱚᱨ ᱠᱷᱚᱱ ᱥᱮ ᱮᱠᱟᱞ ᱞᱟᱹᱭᱜᱮ ᱱᱟᱦᱟᱜ ᱯᱷᱳᱴᱮᱞ ᱜᱮ ᱵᱟᱝ ᱥᱚᱫᱚᱨᱚᱜ ᱠᱟᱱᱟ, ᱩᱱᱟᱹᱜ ᱨᱟᱹᱥᱠᱟᱹᱧ ᱵᱩᱡᱷᱟᱹᱣ ᱠᱮᱫᱟ ᱱᱚᱣᱟ ᱯᱟᱛᱲᱟ ᱯᱤᱴᱷᱟᱹ ᱡᱚᱢ ᱠᱟᱛᱮᱫ ᱾ ᱛᱮᱫ ᱡᱟᱦᱟᱸ ᱞᱮᱠᱟ, ᱡᱮᱦᱮᱛᱚ ᱟᱞᱮ ᱥᱮᱫ ᱫᱚ ᱵᱟᱝ ᱛᱟᱦᱮᱸ ᱠᱟᱱᱟ, ᱚᱱᱟ ᱠᱷᱟᱹᱛᱤᱨ ᱟᱹᱰᱤ ᱨᱟᱹᱥᱠᱟᱹ ᱜᱮ, ᱵᱩᱡᱷᱟᱹᱣ ᱮᱱᱟ ᱜᱚᱝᱠᱮ ᱾
ᱟᱪᱪᱷᱟ ᱟᱪᱪᱷᱟ ᱟᱪᱪᱷᱟ, ᱛᱟᱦᱚᱞᱮ ᱜᱚᱝᱠᱮ ᱦᱚᱜᱼᱚᱭ ᱡᱮ ᱯᱟᱛᱲᱟ ᱯᱤᱴᱷᱟᱹ ᱡᱚᱢ ᱠᱮᱼᱟ᱾ ᱛᱟᱦᱞᱮ ᱪᱮᱫ ᱞᱮᱠᱟ, ᱢᱟᱱᱮ ᱯᱟᱛᱲᱟ ᱯᱤᱴᱷᱟᱹ ᱫᱚ ᱠᱤᱱᱛᱩ ᱟᱞᱮ ᱱᱚᱛᱮ ᱡᱮᱦᱛᱩ ᱟᱞᱮ ᱞᱮ ᱮ ᱛᱮᱭᱟᱨᱟ ᱛᱚ ᱟᱞᱮ ᱱᱚᱛᱮ, ᱛᱚ ᱯᱟᱛᱞᱟ ᱯᱤᱴᱷᱟᱹ, ᱯᱟᱛᱲᱟ ᱯᱤᱴᱷᱟᱹ ᱫᱚ ᱱᱟᱱᱟ ᱦᱩᱱᱟᱹᱨ ᱟᱨ ᱨᱮᱱᱟᱜ ᱦᱳᱭᱩᱳᱜᱼᱟᱥᱮ, ᱱᱟᱱᱟ ᱦᱩᱱᱟᱹᱨ ᱡᱤᱞ ᱛᱮ ᱦᱳᱭᱳᱜᱼᱟ ᱦᱮᱸᱥᱮ ᱾ ᱡᱮᱦᱮᱛᱩ ᱱᱚᱣᱟ ᱫᱚ ᱡᱤᱞ ᱛᱮ, ᱛᱮᱭᱟᱨᱚᱜᱼᱟ ᱦᱮᱸ ᱵᱟᱝ ᱾
ᱦᱳᱭ, ᱜᱚᱝᱠᱮ ᱦᱳᱭ ᱾
ᱦᱳᱭ ᱚᱱᱟ ᱞᱮᱠᱟᱱᱛᱮ ᱟᱫᱚ ᱪᱮᱫ, ᱪᱮᱫ ᱚᱱᱠᱟᱱᱟᱜ ᱡᱤᱞ ᱦᱟᱛᱮᱜ ᱮᱢ ᱡᱚᱢ ᱠᱟᱫᱟ? ᱯᱚᱛᱲᱟ ᱯᱤᱴᱷᱟᱹ ᱢᱟᱥᱮ ᱢᱤᱫ ᱠᱟᱛᱷᱟ ᱞᱟᱹᱭ ᱞᱮᱠᱷᱟᱱ ᱱᱟᱯᱟᱭ ᱠᱚᱜ-ᱟ ᱟᱢᱟᱜ ᱢᱚᱪᱟᱛᱮ ᱾
ᱦᱳᱭ ᱜᱚᱝᱠᱮ ᱟᱹᱰᱤ ᱥᱟᱨᱦᱟᱣ ᱱᱚᱜᱚ ᱱᱚᱣᱟ ᱠᱩᱠᱞᱤ ᱫᱚᱦᱚᱭ ᱞᱟᱹᱜᱤᱫ ᱤᱧ ᱴᱷᱮᱱ᱾ ᱟᱫᱚ ᱱᱟᱦᱟᱜ ᱜᱚᱝᱠᱮ ᱤᱧ ᱢᱟ ᱡᱚᱢ ᱢᱟᱧ ᱡᱚᱢ ᱠᱟᱜ ᱟᱫᱚ ᱥᱤᱵᱤᱞ ᱦᱚᱸ ᱟᱹᱰᱤ ᱜᱟᱱ ᱜᱮ ᱱᱟᱦᱟᱜ ᱥᱤᱵᱤᱞ ᱜᱚᱫ ᱠᱟᱫᱤᱧᱟ᱾ ᱟᱫᱚ ᱜᱚᱝᱠᱮ ᱱᱚᱣᱟ ᱫᱩᱧ ᱞᱟᱹᱭ-ᱟ ᱯᱳ ᱯᱩᱭᱞᱳ ᱫᱚ ᱱᱟᱦᱟᱜ ᱥᱩᱠᱨᱤ ᱡᱤᱞ ᱨᱮᱱᱟᱜ ᱤᱧ ᱡᱚᱢ ᱠᱟᱫᱟ ᱾ ᱛᱟᱨᱯᱚᱨᱮ ᱫᱚ ᱱᱟᱦᱟᱜ ᱱᱩᱠᱩ ᱫᱮᱥᱤ ᱥᱤᱢ ᱡᱤᱞ ᱨᱮᱱᱟᱜ ᱜᱚᱝᱠᱮᱧ ᱡᱚᱢ ᱠᱟᱫᱟ ᱾ ᱟᱨ ᱜᱚᱝᱠᱮ ᱱᱤᱭᱟᱹ ᱥᱟᱶ ᱛᱮ ᱟᱨᱚ ᱚᱱᱟ ᱯᱟᱛᱲᱟ ᱰᱩᱳᱵᱩᱜ ᱦᱟᱜ ᱥᱟᱨᱡᱚᱢ ᱥᱟᱠᱟᱢ ᱨᱮ ᱥᱮ ᱚᱱᱟ ᱞᱟᱫ ᱴᱷᱟ ᱰᱳᱢᱵᱳᱜ ᱱᱟᱦᱟᱜ ᱠᱚ ᱢᱮᱛᱟᱜ ᱠᱟᱱᱟ ᱚᱱᱮ ᱚᱱᱟᱧ ᱡᱚᱢ ᱠᱟᱫᱟ ᱜᱚᱝᱠᱮ ᱟᱹᱰᱤ ᱥᱤᱵᱤᱞ ᱟᱹᱵᱽᱡᱷᱟᱹᱜ ᱠᱟᱱᱟ ᱜᱚᱝᱠᱮ ᱾
ᱟᱪᱪᱷᱟ, ᱟᱪᱪᱷᱟ᱾ ᱟᱪᱪᱷᱟ, ᱟᱪᱪᱷᱟ, ᱟᱪᱪᱷᱟ, ᱟᱪᱪᱷᱟ ᱡᱟᱠ ᱜᱮ ᱟᱞᱮ ᱱᱚᱰᱮᱥ ᱥᱩᱠ ᱥᱩᱠᱨᱤ ᱡᱤᱞ ᱦᱚᱢ ᱡᱚᱢ ᱠᱟᱜ-ᱟ ᱟᱨ ᱥᱤᱢ ᱡᱤᱞ ᱦᱮᱛᱚ ᱦᱮᱸ ᱥᱟᱹᱨᱤ ᱜᱮ ᱟᱹᱰᱤ ᱱᱟᱯᱟᱭ ᱵᱩᱡᱷᱟᱹᱜ-ᱟ ᱾ ᱛᱟᱦᱞᱮ ᱚᱱᱟ ᱢᱟᱞᱦᱟᱱ ᱯᱤᱴᱷᱟᱹᱢ ᱡᱚᱢ ᱠᱟᱜ-ᱟ ᱥᱮ ᱵᱟᱝ ᱢᱟᱞᱦᱟᱱ ᱯᱟᱛᱲᱟ ᱯᱤᱴᱷᱟᱹ?
ᱦᱳᱭ ᱜᱚᱝᱠᱮ ᱾ ᱦᱳᱭ ᱜᱚᱝᱠᱮ ᱡᱚᱢ ᱫᱚ ᱡᱚᱢ ᱵᱟᱲᱟ ᱦᱳᱭ ᱠᱟᱱ ᱜᱮᱭᱟ᱾ ᱟᱫᱚ ᱟᱹᱰᱤ ᱥᱤᱵᱤᱞ ᱜᱮ ᱵᱩᱡᱷᱟᱹᱜ ᱠᱟᱱᱟ ᱚᱱᱟᱦᱚᱸ᱾ ᱱᱚᱜᱚ ᱱᱚᱣᱟ ᱜᱮ ᱱᱟᱦᱟᱜ ᱤᱧ ᱞᱟᱹᱭ ᱠᱮᱜ-ᱟ ᱞᱟᱴᱷᱟ ᱰᱩᱢᱵᱩᱜ ᱾ ᱟᱨ ᱜᱚᱝᱠᱮ ᱛᱟᱦᱞᱮ ᱟᱯᱮ ᱥᱮᱫ ᱛᱩᱭᱩ ᱠᱩ ᱢᱮᱱᱟᱜ ᱠᱚᱣᱟ ᱥᱮ ᱵᱟᱝ ᱜᱚᱝᱠᱮ?
ᱦᱮᱸ ᱵᱟᱵᱟᱨᱮ ᱛᱳᱭᱳ ᱠᱟᱛᱷᱟ ᱟᱞᱚ ᱵᱮᱱ ᱞᱟᱹᱭ-ᱟ ᱾ ᱟᱞᱮ ᱚᱲᱟᱜ ᱥᱳᱨ ᱨᱮᱜᱮ ᱛᱳᱭᱳ ᱵᱳᱜᱮ ᱥᱳᱫ ᱫᱚ᱾ ᱟᱞᱮ ᱱᱚᱛᱮ ᱦᱟᱸᱜ ᱛᱳᱭᱳ ᱮᱢᱚᱱ ᱢᱮᱱᱟᱜ ᱠᱟᱜ ᱠᱚᱣᱟ ᱵᱟᱝ ᱟᱫᱚ ᱵᱚᱛᱚᱨ ᱜᱮ ᱵᱮᱱ ᱟᱹᱭᱠᱟᱹᱣᱟ ᱦᱮ ᱵᱟᱝ ᱮᱛᱚ ᱛᱳᱭᱳ ᱟᱞᱮ ᱚᱲᱟᱜ ᱥᱳᱨ ᱠᱚᱨᱮ᱾ ᱛᱳᱭᱳ ᱠᱚ ᱦᱤᱡᱩᱜ-ᱟ ᱛᱚ᱾ ᱛᱚ ᱵᱚᱛᱚᱨ ᱜᱮ ᱟᱹᱭᱠᱟᱜ ᱜᱮᱭᱟ᱾
ᱟᱪᱪᱷᱟ ᱜᱚᱝᱠᱮ᱾ ᱟᱹᱰᱤ ᱱᱟᱯᱟᱭ ᱟᱫᱚ ᱟᱞᱮ ᱥᱮᱫ ᱦᱚᱸ ᱱᱟᱦᱟᱜ ᱛᱳᱭᱳ ᱫᱚ ᱢᱮᱱᱟᱜ ᱠᱚᱣᱟ᱾ ᱛᱳᱭᱳ, ᱛᱳᱭᱳ ᱜᱚᱝᱠᱮ ᱦᱮᱸ ᱟᱫᱚ ᱟᱞᱮ ᱥᱮᱫ ᱦᱚᱸ ᱱᱟᱦᱟᱜ ᱢᱮᱱᱟᱜ ᱠᱚᱣᱟ ᱟᱫᱚ ᱱᱚᱝᱠᱟ ᱱᱟᱦᱟᱜ ᱚᱲᱟᱜ ᱥᱳᱨ ᱥᱮᱫ ᱫᱚ ᱵᱟᱠᱚ ᱦᱤᱡᱩᱜ-ᱟ ᱛᱳᱭᱳ ᱫᱚ᱾
ᱚ ᱟᱫᱚ ᱟᱞᱮ ᱱᱚᱛᱮ ᱫᱚ ᱦᱟᱸᱜ ᱵᱤᱨ ᱫᱤᱥᱚᱢ ᱠᱟᱱᱟ ᱞᱮ ᱛᱚ ᱟᱫᱚ ᱳᱛᱭᱳ ᱛᱮ ᱫᱚ ᱚᱠᱟ ᱞᱮᱠᱟ ᱪᱚ ᱫᱚᱢᱮ ᱠᱚ ᱦᱟᱭᱨᱟᱱ ᱜᱚᱫ ᱞᱮ ᱜᱮᱭᱟ ᱟᱫᱚ ᱡᱩᱫᱤ ᱟᱵᱮᱱ ᱦᱟᱸᱜ ᱛᱳᱭᱳ ᱚᱱᱠᱟ ᱚᱲᱟᱜ ᱨᱮᱵᱮᱱ ᱡᱟᱹᱯᱤᱫ ᱠᱟᱜ-ᱟ ᱥᱮ ᱚᱱᱟ ᱨᱟᱪᱟ ᱠᱚᱨᱮ᱾ ᱛᱚ ᱧᱮᱞ ᱢᱮ ᱦᱟᱸᱜ ᱦᱳᱭ ᱛᱚ ᱦᱟᱸᱜ ᱚᱱᱠᱟ ᱛᱳᱭᱳ ᱦᱟᱸᱜ ᱠᱟᱴᱟ ᱠᱚᱦᱚᱸ ᱠᱚ ᱜᱮᱨ ᱜᱮᱭᱟ ᱦᱮᱸ ᱥᱮ ᱚᱱᱠᱟ ᱠᱚ ᱦᱮᱡ ᱵᱟᱲᱟᱜ ᱜᱮᱭᱟ᱾ ᱦᱮᱥᱮ ᱛᱳᱭᱳ ᱫᱚ ᱚᱠᱟᱞ ᱞᱮᱠᱟ ᱪᱚ ᱟᱱᱮᱡ ᱫᱷᱟᱱᱮᱡ ᱟᱞᱮ ᱱᱮᱛᱮ ᱫᱚ᱾
ᱟᱪᱪᱷᱟ ᱜᱚᱝᱠᱮ ᱟᱫᱚ ᱜᱚᱝᱠᱮ ᱛᱟᱦᱞᱮ ᱟᱯᱮ ᱫᱚ ᱦᱮᱸ ᱟᱫᱚ ᱱᱟᱦᱟᱜ ᱜᱚᱝᱠᱮ ᱞᱟᱹᱭ ᱫᱟᱹᱧ ᱟᱯᱮ ᱥᱮᱫ ᱫᱚ ᱛᱟᱦᱞᱮ ᱛᱳᱭᱳ ᱡᱮᱞ ᱫᱚᱠᱚ ᱡᱚᱢᱟ ᱥᱮ ᱵᱟᱝ?
ᱦᱮᱸ ᱛᱳᱭᱳ ᱡᱮᱞ ᱫᱚ ᱦᱟᱸᱜ ᱟᱞᱮ ᱫᱚ ᱵᱟᱝ ᱞᱮ ᱡᱚᱢᱟ ᱟᱫᱚ ᱵᱤᱨ ᱨᱮ ᱱᱟᱱᱟ ᱦᱩᱱᱟᱹᱨ ᱡᱤᱭᱟᱹᱞᱤ ᱢᱮᱱᱟᱜ ᱠᱚᱣᱟ ᱛᱚ ᱱᱚᱱᱚᱛᱮ ᱢᱮᱱᱟᱜ ᱠᱟᱜ ᱠᱚᱣᱟ ᱥᱚᱜᱚᱫ᱾ ᱨᱩᱸᱰᱟᱹ, ᱠᱩᱞᱟᱹᱭ, ᱥᱩᱠᱨᱤ᱾ ᱦᱮᱸ ᱜᱚᱝᱠᱮ ᱤᱭᱟᱹ ᱴᱟᱜ ᱫᱚ ᱥᱩᱠᱨᱤ ᱡᱮᱞ ᱫᱚ ᱵᱟᱝ ᱞᱮ ᱡᱚᱢᱟ᱾ ᱟᱫᱚ ᱟᱯᱮ ᱚᱱᱛᱮ ᱜᱮ ᱡᱚᱢ ᱜᱮᱭᱟ ᱯᱮ ᱥᱮ ᱪᱮᱫ?
ᱦᱮᱸ᱾ ᱦᱮᱸ ᱜᱚᱝᱠᱮ ᱮᱠᱟᱞ, ᱟᱹᱰᱤ ᱥᱤᱵᱤᱞ ᱵᱩᱡᱷᱟᱹᱜᱼᱟ ᱱᱚᱜᱼᱚ ᱱᱚᱣᱟ ᱛᱩᱭᱩ ᱡᱤᱞ ᱡᱚᱢ ᱠᱟᱛᱮᱫ, ᱡᱟᱦᱟᱸ ᱞᱮᱠᱟ ᱢᱮᱨᱚᱢ ᱡᱤᱞ ᱞᱮᱠᱟ ᱱᱟᱦᱟᱜ ᱡᱟᱦᱟᱸ ᱞᱮᱠᱟ ᱮᱠ ᱟᱨᱟᱜ ᱜᱤ ᱧᱮᱞᱚᱜᱼᱟ ᱜᱚᱝᱠᱮ ᱟᱨ ᱩᱛ ᱩᱛᱩ ᱠᱟᱛᱮ ᱮᱢᱚᱱ ᱥᱤᱵᱤᱞᱟ ᱜᱚᱝᱠᱮ, ᱱᱚᱣᱟ ᱛᱩᱭᱩ ᱡᱤᱞ ᱫᱚ ᱟᱹᱰᱤ ᱥᱤᱵᱤᱞ ᱵᱩᱡᱷᱟᱹᱜᱼᱟ ᱡᱟᱦᱟᱸᱭ ᱵᱟᱭ ᱡᱚᱢ ᱠᱟᱜᱼᱟ ᱩᱱᱤ ᱧᱮᱞ ᱞᱮ ᱠᱷᱟᱱ ᱜᱮ ᱡᱚᱢ ᱥᱟᱱᱟᱭ ᱭᱟ ᱜᱚᱝᱠᱮ᱾
ᱟᱪᱪᱷᱟ ᱛᱟᱭ, ᱟᱫᱚ ᱟᱞᱮ ᱫᱚ ᱮᱠᱪᱩᱭᱮᱞᱤ ᱦᱚᱸᱜᱼᱚ ᱱᱟ ᱠᱚᱫᱚ ᱩᱱᱟᱹᱜ ᱮᱸ ᱵᱟᱝᱞᱮ ᱠᱩᱥᱤᱭᱟᱜ ᱜᱮᱭᱟ ᱢᱟᱱᱮ ᱵᱟᱹᱧ ᱡᱚᱢ ᱜᱮᱭᱟ ᱤᱧ ᱫᱚ᱾ ᱟᱨ ᱠᱚ ᱚᱲᱟᱜ ᱨᱮᱱ ᱦᱚᱲ ᱦᱚᱸ ᱵᱟᱝᱠᱚ ᱡᱚᱢᱟ ᱧᱮᱞ ᱵᱟᱲᱟ ᱵᱟᱝ ᱦᱩᱭ ᱠᱟᱱᱟ ᱛᱚ ᱡᱮ ᱡᱚᱢᱟ ᱠᱚ ᱢᱮᱱᱛᱮ, ᱛᱚ ᱟᱯᱮ ᱫᱚᱢ ᱞᱟᱹᱭᱮᱜᱼᱟ ᱡᱮ ᱵᱷᱟᱜᱮ ᱜᱮ ᱵᱩᱡᱷᱟᱹᱜᱼᱟ ᱵᱟᱝ?
ᱦᱳᱭ ᱜᱚᱝᱠᱮ ᱟᱫᱚ ᱛᱩᱭᱩ ᱫᱚ ᱱᱟᱦᱟᱜ ᱮᱠᱟᱞ ᱟᱞᱮ ᱥᱮᱫ ᱫᱚ ᱱᱟᱦᱟᱜ ᱞᱟᱹᱭ ᱜᱟᱱᱚᱜᱼᱟ, ᱡᱚᱢ ᱪᱟᱵᱟ ᱞᱮᱠᱟᱣ ᱠᱟᱜ ᱠᱚᱜᱮᱭᱟᱞᱮ ᱟᱫᱚ ᱱᱚᱜ-ᱚ ᱱᱚᱝᱠᱟ ᱥᱤᱢ ᱠᱚᱠᱚ ᱠᱩᱢᱵᱲᱩᱭᱮᱫ ᱠᱚ ᱛᱟᱞᱮᱭᱟ ᱛᱚ ᱟᱫᱚ ᱨᱟᱹᱜᱤ ᱛᱮ ᱡᱚᱢ ᱦᱚᱸᱞᱮ ᱡᱚᱢᱮᱫ ᱠᱚᱜᱮᱭᱟ ᱛᱩᱭᱩ ᱠᱚᱫᱚ᱾
ᱚ ᱛᱩᱭᱩ ᱯᱮ ᱡᱚᱢᱮᱫ ᱠᱚᱣᱟ? ᱟᱪᱪᱷᱟ ᱟᱪᱪᱷᱟ ᱛᱟᱞᱦᱮ ᱜᱚᱝᱠᱮ ᱟ ᱯᱮ ᱚᱱᱛᱮ ᱩᱱᱠᱩ ᱤᱭᱟᱹ ᱠᱚᱫᱚ ᱢᱮᱱᱟᱜ ᱠᱟᱜ ᱠᱚᱣᱟ ᱥᱮ ᱵᱟᱝ ᱩᱱᱠᱩ ᱮᱸ ᱨᱩᱰᱟᱹ, ᱛᱟᱨᱩᱵ᱾
ᱦᱳᱭ ᱜᱚᱝᱠᱮ ᱟᱫᱚ ᱟᱞᱮ ᱥᱮᱫ ᱫᱚ ᱟᱹᱰᱤ ᱥᱤᱠᱟᱹᱨᱤᱭᱟᱹ ᱦᱚᱲ ᱠᱚ ᱢᱮᱱᱟᱜ ᱠᱚᱣᱟ ᱛᱚ, ᱟᱫᱚ ᱢᱟᱱᱮ ᱩᱠᱩ ᱩᱠᱩ ᱫᱚ ᱱᱟᱦᱟᱜ ᱠᱷᱟᱱ ᱴᱤᱠᱟᱹᱣ ᱵᱟᱠᱚ ᱴᱤᱠᱟᱹᱣᱚᱜ ᱠᱟᱱᱟ ᱟᱞᱮ ᱥᱮᱫ ᱫᱚ ᱮᱠᱟᱞ ᱞᱮ ᱡᱚᱢ ᱪᱟᱵᱟ ᱜᱚᱫ ᱠᱟᱠᱚ ᱠᱟᱱᱟ ᱜᱚᱝ ᱠᱮ ᱟᱫᱚ
ᱛᱷᱚᱲᱟ ᱛᱷᱚᱲᱟ ᱜᱮᱠᱚ ᱧᱮᱞ ᱛᱤᱭᱳᱜᱚᱜ ᱠᱟᱱᱟ᱾
ᱚ ᱦᱮᱸ ᱛᱚ᱾ ᱟᱫᱚ ᱚᱱᱟ ᱢᱟ ᱠᱟᱛᱷᱟ ᱠᱟᱱᱟ ᱟᱫᱚ ᱪᱮᱠᱟ ᱛᱮᱯᱮ ᱡᱚᱢᱮᱫ ᱠᱚᱣᱟᱧ ᱤᱧ ᱵᱟᱹᱧ ᱵᱩᱡᱽ ᱫᱟᱲᱮᱭᱟᱜ ᱠᱟᱱᱟ ᱟᱫᱚ ᱟᱞᱮ ᱚᱱᱛᱮ ᱫᱚ ᱪᱮᱫᱠᱟᱜ ᱠᱟᱱᱟ ᱩᱱᱠᱩ ᱡᱚᱢ ᱫᱚᱞᱮ ᱡᱚᱢᱮᱫ ᱠᱚᱜᱮᱭᱟ ᱟᱫᱚ ᱮᱱᱛᱮᱫ ᱟᱸ ᱩᱱᱠᱩ ᱛᱩᱭᱩ ᱫᱚᱢᱮ ᱞᱮ ᱡᱚᱢ ᱠᱚᱜᱮᱭᱟ ᱟᱞᱮ ᱫᱚ ᱟᱫᱚ ᱮᱴᱟᱜ ᱠᱚ ᱢᱮᱱᱟᱜ ᱠᱟᱫ ᱠᱚᱫᱚ ᱡᱤᱭᱟᱹᱞᱤ ᱠᱚ᱾ ᱩᱱᱠᱩ ᱡᱚᱢ ᱞᱮᱠᱷᱟᱱ ᱜᱮ ᱜᱟᱱᱚᱜ-ᱟ ᱟᱫᱚ ᱮᱱᱛᱮ ᱩᱱᱠᱩ ᱛᱩᱭᱩ ᱠᱚᱫᱚ ᱵᱟᱝᱞᱮ ᱡᱚᱢ ᱠᱚᱜᱮᱭᱟ᱾
ᱟᱪᱪᱷᱟ ᱜᱚᱝᱠᱮ ᱮᱠᱟᱞ ᱟᱹᱰᱤ ᱱᱟᱯᱟᱭ᱾ ᱟᱫᱚ ᱱᱟᱦᱟᱜ ᱛᱩᱭᱩ ᱫᱚ ᱡᱚᱢ ᱨᱮ ᱥᱤᱵᱤᱞ ᱜᱮᱠᱚ ᱵᱩᱡᱷᱟᱹᱜ ᱜᱮᱭᱟ, ᱟᱨ ᱱᱩᱠᱩ ᱨᱩᱸᱰᱟᱹ ᱠᱚᱦᱚᱸ ᱟᱹᱰᱤ ᱥᱤᱵᱤᱞ ᱜᱮᱠᱚ ᱵᱩᱡᱷᱟᱹᱜᱼᱟ ᱥᱟᱶᱛᱮ ᱱᱩᱠᱩ ᱠᱩᱞᱟᱹᱭ ᱠᱚ ᱢᱮᱱᱟᱜ ᱠᱚᱣᱟ᱾ ᱱᱚᱜᱼᱚ ᱱᱚᱝᱠᱟᱱ ᱠᱚ, ᱩᱛᱩ ᱠᱚᱨᱮ ᱦᱚᱸ ᱟᱹᱰᱤ ᱵᱷᱟᱜᱮ ᱜᱮᱠᱚ ᱵᱩᱡᱷᱟᱹᱜ ᱜᱮᱭᱟ ᱜᱚᱝᱠᱮ᱾
ᱚ ᱟᱪᱪᱷᱟ ᱟᱪᱪᱷᱟ ᱟᱷᱟ ᱵᱟᱝ ᱟᱫᱚ ᱟᱞᱮ ᱫᱚ ᱦᱟᱸᱜ ᱪᱮᱫ ᱞᱮᱠᱟᱜ ᱠᱟᱱᱟ ᱮᱸ ᱩᱱᱠᱩ ᱮᱸ ᱩᱱᱠᱩ ᱡᱟᱦᱟᱸ ᱮᱸ ᱤᱭᱟᱹ ᱥᱮ ᱛᱩᱭᱩ ᱥᱮ ᱛᱩᱭᱩ ᱫᱚ ᱟᱞᱮ ᱫᱚ ᱦᱟᱸᱜ ᱞᱮ ᱫᱚᱢᱮ ᱞᱟᱜᱟ ᱰᱤᱜᱽᱞᱟᱹᱣ ᱠᱚᱜᱮᱭᱟ ᱮᱱᱛᱮ ᱮᱸ ᱞᱟᱹᱭᱟ ᱛᱩᱭᱩ ᱡᱤᱞ ᱫᱚ ᱪᱮᱫ ᱪᱚ ᱥᱚᱣᱟ, ᱟᱫᱚ ᱪᱮᱠᱟᱛᱮᱯᱮ ᱡᱚᱢᱟ ᱚᱱᱟ ᱫᱚ?
ᱦᱳᱭ ᱜᱚᱝᱠᱮ ᱟᱫᱚ ᱚᱱᱠᱟ ᱠᱟᱛᱮᱫ ᱜᱮᱤ ᱟᱹᱰᱤ ᱥᱤᱵᱤᱞ ᱵᱩᱡᱷᱟᱹᱜᱼᱟ ᱱᱮᱢᱩ ᱥᱟᱠᱟᱢ ᱠᱚ ᱞᱟᱜᱟ ᱜᱟᱣ ᱠᱟᱛᱮ ᱱᱚᱣᱟ ᱱᱟᱪᱩᱨ ᱠᱚᱨᱮ ᱛᱟᱦᱮᱱᱟ ᱚᱱᱮ ᱚᱱᱟ ᱥᱟᱠᱟᱢ ᱱᱟᱦᱟᱜ ᱪᱮᱫ ᱠᱚᱠᱚ ᱢᱮᱛᱟᱜ ᱠᱟᱱᱟ, ᱚᱱᱮ ᱚᱱᱟ ᱠᱚ ᱥᱟᱠ ᱠᱟᱢ ᱠᱚ ᱞᱟᱜᱟᱣ ᱠᱟᱛᱮᱫ ᱱᱟᱦᱟᱜ ᱟᱹᱰᱤ ᱥᱤᱵᱤᱞ ᱜᱮ ᱵᱩᱡᱷᱟᱹᱜᱼᱟ ᱟᱫᱚ ᱤᱧ ᱛᱚᱧ ᱢᱚᱱᱮᱭᱮᱫᱟ ᱛᱟᱹᱨᱩᱵᱽ ᱤᱧ ᱧᱟᱢ ᱞᱮᱠᱚ ᱠᱷᱟᱡ ᱛᱟᱹᱨᱩᱵᱽ ᱡᱤᱞ ᱦᱚᱸ ᱜᱚᱝᱠᱮ ᱡᱚᱢ ᱦᱩᱭᱩᱜᱼᱟ᱾
ᱚ ᱛᱟᱹᱨᱩᱵᱽ ᱡᱤᱞ ᱦᱚᱸ ᱯᱮ ᱡᱚᱢ ᱜᱮᱭᱟ?
ᱦᱳᱭ ᱜᱚᱝᱠᱮ ᱦᱳᱭ
ᱡᱟᱠ ᱜᱮ ᱟᱞᱮ ᱫᱚ ᱛᱟᱹᱨᱩᱵᱽ ᱡᱤᱞ ᱫᱚ ᱚᱠᱟᱨᱮᱢ ᱧᱟᱢᱟ ᱚᱱᱠᱟ ᱠᱤᱨᱤᱧ ᱛᱮᱦᱚᱸ ᱵᱟᱝ ᱧᱟᱢᱟ ᱦᱮᱸ ᱵᱟᱝ ᱛᱟᱹᱨᱩᱵ ᱡᱤᱞ ᱠᱤᱨᱤᱧ ᱠᱟᱛᱮ ᱡᱚᱢᱟ ᱵᱚᱱ ᱚᱱᱠᱟ ᱦᱚᱛᱚ ᱵᱟᱝ ᱜᱟᱱᱚᱜ ᱠᱟᱱᱟ ᱵᱟᱝ᱾
ᱦᱳᱭ ᱜᱚᱝᱠᱮ ᱟᱫᱚ ᱢᱚᱱᱮ ᱫᱚ ᱨᱤᱠᱤᱲ ᱜᱚᱫᱚᱜ ᱠᱟᱱ ᱜᱮᱭᱟ ᱱᱟᱦᱟᱜ ᱡᱮ ᱡᱚᱢ ᱞᱮᱠᱷᱟᱱ ᱫᱚ ᱡᱟᱹᱱᱤᱡ ᱠᱷᱟᱱ ᱛᱟᱹᱨᱩᱵᱽ ᱞᱮᱠᱟ ᱵᱟᱝᱫᱚ ᱫᱟᱲᱮ ᱠᱚ ᱧᱟᱢᱚᱜ ᱵᱟᱝ ᱫᱚ ᱪᱮᱫ ᱜᱚᱝᱠᱮ
ᱦᱮᱸ ᱱᱚᱣᱟ ᱫᱚᱠᱚ ᱞᱟᱹᱭ ᱜᱮᱭᱟ ᱛᱟᱹᱨᱩᱵᱽ ᱚᱱᱟ ᱛᱟᱹᱨᱩᱵ ᱛᱚᱣᱟ ᱵᱤᱱ ᱧᱩ ᱟᱠᱟᱫᱼᱟ ᱥᱮ?
ᱛᱟᱹᱨᱩᱵ ᱛᱚᱣᱟ ᱦᱳᱭ ᱜᱚᱝᱠᱮ ᱟᱫᱚ ᱱᱚᱣᱟ ᱫᱚ ᱡᱟᱹᱱᱤᱡ ᱠᱷᱟᱱ ᱵᱷᱮᱱᱛᱟ ᱠᱟᱛᱷᱟ ᱛᱮ ᱦᱳᱭᱛᱳ ᱧᱩ ᱫᱚ ᱧᱩ ᱵᱟᱲᱟ ᱦᱩᱭ ᱠᱟᱱ ᱜᱮᱭᱟ ᱡᱟᱹᱱᱤᱡ ᱠᱷᱟᱱ
ᱦᱳᱭ ᱱᱤᱛᱚᱜ ᱟᱱᱟ ᱚᱱᱟ ᱠᱟᱛᱷᱟ ᱴᱟᱜ ᱵᱤᱥ ᱥᱟᱵ ᱛᱤᱭᱚᱜ ᱟᱠᱟᱫᱟ ᱚᱱᱟ ᱵᱷᱮᱱᱛᱟ ᱠᱟᱛᱷᱟ ᱛᱮ ᱡᱟᱦᱟᱸ ᱛᱩᱹᱨᱩᱵ ᱛᱚᱣᱟ ᱫᱚ ᱪᱮᱞᱤ ᱟᱵᱚ ᱥᱟᱱᱛᱟᱲ ᱥᱟᱶᱛᱟ ᱨᱮ ᱟᱹᱰᱤ ᱢᱟᱱᱮ ᱧᱩᱛᱩ ᱟᱱᱟᱜ ᱢᱤᱫᱴᱟᱝ ᱡᱤᱱᱤᱥ ᱠᱟᱱᱟ ᱥᱮ ᱛᱚ ᱡᱚᱛᱚ ᱦᱚᱲ ᱜᱮ ᱯᱟᱪᱮᱫ ᱠᱚ ᱧᱩᱭ ᱜᱮ ᱮᱱᱛᱮ ᱱᱟᱟᱜ ᱛᱤᱱ ᱨᱮᱫᱚ ᱚᱱᱟ ᱮᱢᱚᱱ ᱡᱟᱹᱥᱛᱤ ᱟᱵᱚ ᱵᱚᱱ ᱵᱮᱵᱚᱦᱟᱨ ᱧᱚᱜ ᱠᱚ ᱠᱟᱱᱟ ᱥᱮ ᱟᱵᱚᱣᱟᱜ ᱦᱚᱲᱢᱚ ᱞᱟᱹᱜᱤᱫ ᱟᱹᱰᱤᱜᱮ ᱵᱟᱹᱲᱤᱡ ᱤᱧ ᱞᱟᱹᱭᱟ ᱚᱱᱟ ᱛᱟᱹᱨᱩᱵ ᱛᱚᱣᱟ ᱧᱩ ᱛᱮᱫᱚ ᱵᱟᱝ ᱵᱟᱹᱲᱤᱡᱚᱜᱼᱟ ᱮᱱᱛᱮ ᱟᱨ ᱚᱱᱟ ᱥᱟᱶᱛᱮ ᱟᱨᱚ ᱮᱴᱟᱜ ᱠᱤᱪᱷᱩ ᱠᱷᱚᱱ ᱥᱚᱞᱚᱝ ᱡᱚᱱᱟᱜ ᱠᱟᱱᱟ ᱥᱮ ᱟᱫᱚ ᱤᱱᱟ ᱤᱭᱟᱹ ᱛᱮᱜᱮ ᱟᱵᱚᱣᱟᱜ ᱦᱚᱲᱢᱚ ᱨᱮᱫᱚ ᱵᱟᱹᱲᱤᱡ ᱫᱚ ᱟᱹᱜᱩᱭᱟᱭ
ᱦᱳᱭ ᱜᱚᱝᱠᱮ ᱮᱠᱟᱞ ᱟᱹᱰᱤ ᱥᱟᱹᱨᱤ ᱠᱟᱛᱷᱟ ᱟᱫᱚ ᱱᱟᱦᱟᱜ ᱜᱚᱝ ᱠᱮ ᱡᱟᱦᱟᱸ ᱞᱮᱠᱟ ᱛᱟᱦᱚᱞᱮ ᱱᱚᱜ ᱱᱚᱣᱟ ᱵᱷᱮᱱᱛᱟ ᱠᱟᱛᱷᱟ ᱟᱫᱚ ᱱᱚᱣᱟ ᱵᱷᱮᱱᱛᱟ ᱠᱟᱛᱷᱟ ᱛᱟᱦᱚᱞᱮ ᱜᱚᱝᱠᱮ ᱠᱟᱹᱴᱤᱡ ᱦᱜ ᱤᱧ ᱠᱩᱞᱤ ᱢᱮᱭᱟ ᱦᱮᱸ
ᱦᱮ ᱞᱟᱹᱭ ᱢᱮ
ᱦᱮᱸ ᱜᱚᱝᱠᱮ ᱟᱫᱚ ᱯᱳᱭᱞᱳ ᱨᱮᱜᱮ ᱱᱟᱦᱟᱜ ᱜᱚᱝᱠᱮ ᱛᱟᱦᱚᱞᱮ ᱧᱤᱫᱟᱹ ᱯᱮᱲᱟ ᱫᱚ ᱜᱚᱝᱠᱮ ᱪᱞᱮ ᱵᱚᱱ ᱢᱮᱛᱟ ᱠᱚᱣᱟ?
ᱟᱨ ᱧᱤᱫᱟᱹ ᱯᱮᱲᱟ ᱫᱚ ᱫᱤ ᱯᱮᱲᱟ ᱫᱚ ᱧᱤᱫᱟᱹ ᱯᱮᱲᱟ ᱫᱚ ᱦᱩᱭᱩᱜ ᱠᱟᱱᱟ ᱚᱱᱟ ᱢᱟ ᱟᱸᱡᱚᱢ ᱟᱸᱡᱚᱢ ᱜᱮ ᱵᱩᱡᱷᱟᱹᱜ ᱠᱟᱱᱟ ᱮᱱᱛᱮ ᱱᱤᱛᱚᱜ ᱫᱚ ᱢᱚᱱᱮ ᱵᱟᱝ ᱦᱤᱡᱩᱜ ᱠᱟᱱᱟ ᱟᱨ ᱯᱟᱪᱷᱤᱮᱧ ᱞᱟᱹᱭᱟ ᱯᱟᱪᱮ ᱵᱷᱩᱞᱚᱜ
ᱦᱮᱸ ᱟᱫᱚ ᱜᱚᱝᱠᱮ ᱡᱟᱦᱟᱱᱟᱜ ᱜᱮ ᱦᱱᱟᱜ ᱮᱢ ᱵᱟᱰᱟᱭᱟ ᱟᱫᱚ ᱞᱟᱹᱭ ᱢᱮ ᱟᱫᱚ ᱤᱱᱟᱹ ᱛᱟᱭᱚᱢ ᱱᱟᱦᱟᱜ ᱟᱫᱚ ᱤᱧ ᱢᱟ ᱢᱤᱱᱟᱹᱧ ᱜᱮᱭᱟ᱾
ᱧᱤᱫᱟ ᱯᱮᱲᱟ ᱞᱟᱹ ᱞᱮᱠᱟᱛᱮᱫᱚ ᱮ ᱪᱟᱸᱫᱳ ᱵᱚᱸᱜᱟ ᱦᱩᱭᱩᱜᱼᱟᱭ ᱥᱤᱪᱤᱞᱤ?
ᱵᱟᱝ ᱜᱚᱝᱠᱮ ᱧᱤᱫᱟᱹ ᱯᱮᱲᱟ ᱫᱚᱠᱚ ᱦᱩᱭᱩᱜ ᱠᱟᱱᱟ ᱜᱚᱝᱠᱮ ᱠᱩᱢᱵᱽᱲᱩ᱾
ᱟᱪᱪᱷᱟ ᱟᱪᱪᱷᱟ ᱦᱮᱸ ᱟ ᱠᱟᱛᱷᱟ ᱠᱟᱱ ᱜᱮᱭᱟ ᱛᱚ ᱛᱟᱦᱟᱞᱮ ᱟᱯᱮ ᱚᱱᱛᱮ ᱧᱤᱫᱟᱹ ᱯᱮᱲᱟ ᱠᱚ ᱢᱮᱱᱟᱜ ᱠᱚ ᱜᱮᱭᱟ ᱥᱮᱪᱮᱜ?
ᱦᱳᱭ ᱜᱚᱝᱠᱮ ᱟᱫᱚ ᱱᱮᱛᱟᱨ ᱫᱚ ᱵᱟᱹᱱᱩᱜ ᱠᱚᱣᱟ ᱧᱤᱫᱟᱹ ᱯᱮᱲᱟ ᱫᱚ ᱥᱮᱫᱟᱭ ᱦᱚᱭ ᱛᱳ ᱠᱚ ᱛᱟᱦᱮᱸ ᱠᱟᱱᱟ ᱟᱫᱚ ᱱᱚᱜᱚ ᱱᱚᱝᱠᱟ ᱱᱟᱜ ᱵᱷᱮᱱᱛᱟ ᱠᱟᱛᱷᱟ ᱛᱮ ᱠᱩᱢᱵᱽᱲᱩ ᱠᱟᱛᱷᱟ ᱜᱮ ᱦᱟᱸᱜ ᱧᱤᱫᱟᱹ ᱯᱮᱲᱟ ᱠᱚ ᱵᱩᱡᱷᱟᱹᱣ ᱦᱚᱪᱚᱭᱮᱫ ᱛᱟᱦᱮᱱᱟ ᱜᱚᱝᱠᱮ᱾
ᱟᱪᱪᱷᱟ ᱱᱚᱜ ᱱᱟ ᱞᱟᱹᱭ ᱠᱮᱫ ᱠᱷᱟᱱ ᱟᱹᱰᱤ ᱱᱟᱯᱟᱭᱤᱧ ᱵᱩᱡᱷᱟᱹᱣᱟ ᱛᱟᱦᱚᱞᱮ ᱜᱚᱝᱠᱮ ᱚᱱᱟ ᱞᱟᱹᱭ ᱢᱮᱥᱮ? ᱚᱱᱟ ᱚᱥᱟᱨ ᱫᱷᱩᱠᱤ ᱢᱮᱱᱛᱮ ᱫᱚ ᱪᱮᱫ ᱯᱮ ᱵᱩᱡᱷᱟᱹᱣ ᱠᱚᱣᱟ?
ᱚᱥᱟᱨ ᱫᱷᱩᱛᱤ ᱢᱮᱱᱛᱮ
ᱦᱳᱭ
ᱪᱚ ᱜᱚᱝᱠᱮ ᱱᱟᱦᱟᱜ ᱵᱟᱝ ᱞᱤᱧ ᱞᱟᱹᱭ ᱫᱟᱲᱮᱭᱟᱜ ᱠᱟᱱᱟ ᱟᱫᱚ ᱚᱠᱛᱚ ᱠᱚ ᱥᱮᱴᱮᱨ ᱱᱟ ᱱᱟᱦᱟᱜ ᱟᱫᱚ ᱜᱚᱝᱠᱮ ᱛᱤᱦᱤᱧ ᱫᱚ ᱤᱱᱟ